ᱦᱮᱸ ᱜᱚᱝᱠᱮ ᱦᱮᱸ ᱜᱚᱝᱠᱮ ᱫᱩᱲᱩᱵ ᱠᱟᱱᱟ
ᱡᱚᱦᱟᱸᱲ ᱜᱮ ᱡᱚᱦᱟᱸᱲ ᱜᱮ
ᱦᱮᱸ ᱜᱚᱝᱠᱮ ᱡᱚᱦᱟᱸᱨ ᱜᱮ
ᱜᱚᱝᱠᱮ ᱞᱟᱹᱭ ᱵᱤᱱ ᱢᱟ ᱚᱠᱟᱞᱮᱠᱟ ᱢᱮᱱᱟᱜ ᱵᱤᱱᱟ
ᱟᱹᱞᱤᱧ ᱫᱚ ᱱᱟᱯᱟᱭ ᱜᱮ ᱢᱮᱱᱟᱜ ᱞᱤᱧᱟᱹ ᱟᱹᱵᱤᱱ ᱜᱮ ᱚᱠᱟᱞᱮᱠᱟ ᱢᱮᱱᱟᱜ ᱵᱤᱱᱟ
ᱟᱹᱞᱤᱧ ᱦᱚᱸ ᱜᱚᱝᱠᱮ ᱱᱟᱯᱟᱭ ᱵᱟᱲᱟ ᱜᱮ ᱢᱮᱱᱟᱜ ᱞᱤᱧᱟ
ᱚᱻ ᱛᱟᱦᱚᱞᱮ ᱦᱟᱜ ᱠᱷᱟᱱ ᱡᱚᱢ ᱵᱟᱲᱟ ᱠᱚᱫᱚ ᱦᱩᱭᱱᱟᱥᱮ ᱟᱹᱣᱨᱤ?
ᱦᱚᱸ ᱦᱚᱸ ᱡᱚᱢ ᱵᱟᱲᱟ ᱠᱚᱫᱚ ᱦᱩᱭᱩᱜ ᱠᱟᱱ ᱛᱟᱹᱞᱤᱧᱟ ᱟᱫᱚ ᱡᱚᱢ ᱵᱟᱲᱟ ᱠᱟᱛᱮᱜ ᱢᱳᱴᱟᱢᱩᱴᱤ ᱫᱚᱥ ᱠᱤᱡᱤ ᱜᱟᱱ ᱦᱚᱭᱛᱳ ᱦᱩᱭᱩᱜ ᱠᱟᱱᱟ ᱵᱩᱡᱽ ᱫᱟᱵᱤᱱ
ᱚ ᱟᱪᱪᱷᱟ ᱟᱪᱪᱷᱟ᱾ ᱛᱟᱦᱚᱞᱮ ᱜᱚᱝᱠᱮ ᱦᱟᱸᱜ ᱠᱷᱟᱱ
ᱟᱯᱮ ᱥᱮᱫ ᱫᱚ ᱚᱠᱟᱠᱟ ᱛᱤᱱᱟᱹᱜ ᱡᱷᱟᱹᱞ ᱨᱚᱦᱚᱭ ᱠᱚᱠᱚ ᱤᱫᱤ ᱠᱮᱫᱟ?
ᱨᱚᱦᱚᱭ ᱠᱚᱫᱚ ᱦᱩᱭ ᱟᱠᱟᱱᱟ ᱟᱹᱰᱤ ᱵᱟᱹᱲᱛᱤ ᱜᱮ ᱮᱵᱟᱨ ᱫᱚ ᱱᱟᱢᱟᱞ ᱫᱤᱥᱚᱢ ᱦᱚᱲ ᱼᱼ ᱛᱚ ᱟᱞᱮ ᱫᱚ ᱱᱤᱭᱮᱵᱟᱨ ᱫᱚ ᱟᱞᱮ ᱥᱮᱫ ᱫᱚ ᱢᱟ ᱞᱚᱜᱚᱱ ᱞᱚᱜᱚᱱ ᱜᱮ ᱦᱩᱭᱩᱜ ᱫᱚ ᱨᱚᱦᱚᱭ ᱠᱚᱫᱚ
ᱚ ᱟᱪᱪᱷᱟ ᱟᱪᱪᱷᱟ ᱫᱟᱜ ᱠᱚᱫᱚ ᱜᱚᱝᱠᱮ ᱟᱯᱮᱥᱮᱫ ᱫᱚ ᱚᱠᱟᱞᱮᱠᱟ ᱫᱟᱜᱟᱭ ᱫᱟᱜ ᱡᱟᱹᱲᱤ ᱛᱮᱜᱮ ᱯᱮ ᱪᱟᱥ ᱜᱮᱭᱟ ᱥᱮ ᱠᱷᱟᱱ ᱡᱟᱦᱟᱸ ᱦᱮᱸ ᱠᱮᱱᱮᱞ ᱠᱚ ᱢᱮᱱᱟᱜᱼᱟ ᱟᱯᱮ ᱥᱮᱫ ᱫᱚ
ᱟᱫᱚ ᱜᱚᱝᱠᱮ ᱯᱨᱚᱛᱤᱵᱟᱨ ᱜᱮ ᱟᱫᱚ ᱫᱟᱜ ᱜᱟᱹᱰᱤ ᱠᱚᱫᱚ ᱪᱟᱥ ᱫᱚ ᱵᱟᱝ ᱦᱩᱭᱩᱜᱼᱟ ᱠᱷᱟᱹᱞᱤ ᱱᱤᱭᱟᱹ ᱵᱟᱨ ᱜᱮ ᱠᱟᱹᱴᱤᱡ ᱡᱟᱹᱥᱛᱤ ᱜᱮᱭ ᱫᱟᱜ ᱠᱮᱫᱟ ᱵᱟᱝ ᱦᱮᱸ ᱚᱱᱟ ᱮᱜᱟ ᱟᱫᱚ ᱱᱤᱭᱟᱹ ᱵᱟᱨ ᱫᱚ ᱢᱤᱱᱤ ᱠᱚᱨᱮᱱᱟᱜ ᱥᱮ ᱠᱮᱱᱮᱞ ᱠᱚᱨᱮᱱᱟᱜ ᱫᱟᱜ ᱫᱚ ᱩᱱᱟᱹᱜ ᱫᱚᱼᱼ ᱵᱟᱝ ᱵᱮᱵᱚᱦᱟᱨ ᱦᱩᱭ ᱟᱠᱟᱱᱟᱱᱟ ᱵᱩᱡ ᱫᱟ ᱵᱤᱱ ᱛᱚ᱾
ᱚᱻ ᱟᱪᱪᱷᱟ
ᱦᱳᱭ ᱦᱳᱭ᱾
ᱦᱩᱸ ᱛᱟᱦᱚᱞᱮ ᱟᱯᱮ ᱥᱮᱫ ᱫᱚ ᱡᱟᱦᱟᱸ ᱫᱚ ᱟᱦᱟᱜ ᱠᱷᱟᱱ ᱢᱟᱼᱼ ᱥᱟᱨ ᱠᱚᱫᱚ ᱚᱠᱟ ᱞᱮᱠᱟ ᱯᱮ ᱮᱢᱟᱜ ᱜᱮᱭᱟ ᱤᱭᱟᱹ ᱨᱮᱫᱚ ᱠᱷᱮᱛ ᱠᱚᱨᱮᱫ ᱫᱚᱞ?
ᱥᱟᱨ ᱠᱚᱫᱚ ᱜᱚᱢᱠᱮ ᱟᱞᱮ ᱥᱮᱫ ᱫᱚᱠᱚ ᱵᱮᱵᱚᱦᱟᱨᱟ ᱚᱱᱮ ᱡᱮᱢᱚᱱ ᱫᱚᱠᱟᱱ ᱠᱚᱨᱮ ᱧᱟᱢᱚᱜᱼᱟ ᱨᱟᱥᱟᱭᱚᱱᱤᱠ ᱥᱟᱨ ᱠᱚᱫᱚ ᱵᱩᱡ ᱫᱟᱵᱤᱱ ᱛᱚᱼᱼ ᱚᱱᱟ ᱠᱚᱫᱚ ᱟᱹᱰᱤᱼᱼ ᱠᱚᱢ ᱜᱮ ᱛᱟᱨᱢᱟᱱᱮ ᱵᱮᱵᱚᱦᱟᱨᱚᱜᱼᱟ ᱟᱨ ᱡᱟᱦᱟᱸ ᱟᱵᱚ ᱵᱚᱱ ᱞᱟᱹᱭᱟ ᱜᱩᱨᱤᱡᱼᱼ ᱥᱟᱨ ᱦᱳᱭ ᱥᱮ
ᱦᱮᱸ ᱦᱮᱸ
ᱚᱱᱟ ᱠᱚ ᱚᱱᱟ ᱠᱚᱫᱚ ᱡᱟᱹᱥᱛᱤ ᱵᱮᱵᱚᱦᱟᱨᱟ ᱠᱟᱹᱴᱤᱡ ᱵᱩᱡᱽ ᱫᱟᱵᱤᱱ ᱛᱚ
ᱦᱮᱸ ᱛᱟᱦᱚᱞᱮ ᱜᱚᱝᱠᱮ ᱞᱟᱹᱭ ᱠᱮᱫ ᱫᱚᱵᱤᱱ ᱱᱟ ᱜᱩᱨᱤᱡ ᱥᱟᱨ ᱜᱩᱨᱤᱡ ᱥᱟᱨ ᱮᱢ ᱵᱷᱟᱼᱼ ᱤᱭᱟ ᱥᱮ ᱱᱚᱣᱟ ᱮ ᱡᱟᱦᱟᱸ ᱫᱚᱠᱟᱱ ᱠᱚᱨᱮ ᱧᱟᱢᱚᱜ ᱜᱮᱭᱟ ᱚᱱᱟ ᱥᱟᱨ ᱠᱚ ᱦᱟᱛᱟᱣ ᱠᱟᱛᱮ ᱮᱢ ᱵᱷᱟᱜᱤᱭᱟ?
ᱟᱞᱤᱧ ᱫᱚ ᱢᱚᱴᱟᱢᱩᱴᱤ ᱫᱚᱥ ᱵᱚᱪᱷᱚᱨ ᱠᱷᱚᱱ ᱵᱮᱥᱤ ᱞᱤᱧ ᱪᱟᱥ ᱵᱟᱲᱟᱭᱟ ᱛᱚ ᱜᱚᱝᱠᱮ ᱮᱵᱟᱨ ᱟᱹᱞᱤᱧᱼᱼ ᱡᱤ ᱢᱚᱱᱮ ᱟᱥᱮ ᱮᱵᱟᱨ ᱫᱚᱠᱟᱱ ᱠᱚᱨᱮᱱᱟ ᱥᱟᱨᱠᱷᱚᱱ ᱫᱚ ᱢᱟᱱᱮᱻᱼ ᱡᱟᱦᱟᱸ ᱯᱨᱟᱠᱛᱤᱠ ᱡᱟᱦᱟᱸ ᱥᱟᱦᱟᱨ ᱵᱮᱱᱟᱜᱼᱟ ᱫᱚ ᱜᱩᱨᱤᱡ ᱥᱟᱦᱟᱨ ᱠᱚᱫᱚᱼ ᱚᱱᱟ ᱠᱚᱫᱚ ᱟᱹᱰᱤ ᱱᱟᱯᱟᱭᱟ ᱵᱩᱡᱽ ᱫᱟ ᱵᱤᱱ ᱛᱚ
ᱦᱮᱸ ᱪᱮᱫᱟᱜ ᱥᱮ ᱦᱟᱸᱜ ᱠᱷᱟᱱ ᱱᱚᱣᱟ ᱠᱚᱼᱼ ᱠᱷᱟᱱ ᱡᱚᱢ ᱠᱟᱛᱮᱫ ᱫᱚ ᱟᱵᱚᱣᱟᱜ ᱦᱚᱲᱢᱚ ᱜᱮ ᱦᱟᱸᱜ ᱠᱷᱟᱱ ᱠᱷᱩᱛᱤ ᱫᱚ ᱦᱩᱭᱩᱜ ᱜᱮᱭᱟ ᱦᱮᱥᱮ
ᱚ ᱦᱳᱭ ᱦᱳᱭ ᱦᱳ ᱦᱳᱭ᱾
ᱟᱨ ᱞᱟᱦᱟᱛᱮ ᱦᱟᱸᱜ ᱠᱷᱟᱱ ᱡᱟᱦᱟᱸᱭ ᱟᱵᱚᱨᱮᱱ ᱯᱟᱹᱦᱤᱞ ᱦᱟᱯᱲᱟᱢ ᱠᱚᱠᱚ ᱛᱟᱦᱮᱸ ᱠᱟᱱᱟ ᱠᱩᱫᱚ ᱠᱚ ᱦᱟᱸᱜ ᱠᱷᱟᱱ ᱚᱱᱟ ᱱᱚᱣᱟ ᱫᱚᱠᱟᱱ ᱨᱮᱭᱟᱜ ᱥᱟᱨ ᱠᱚᱛᱮ ᱫᱚ ᱦᱟᱜ ᱠᱷᱟᱱ ᱵᱟᱠᱚ ᱪᱟᱥ ᱛᱟᱦᱮᱸᱜ ᱥᱮ
ᱦᱳᱭ ᱦᱳᱭ᱾
ᱩᱱᱠᱩ ᱩᱱᱠᱩ ᱫᱚ ᱟᱹᱰᱤ ᱡᱟᱹᱥᱛᱤ ᱠᱚ ᱫᱤᱱ ᱠᱚ ᱵᱟᱧᱪᱟᱣ ᱛᱟᱦᱮᱱ ᱛᱟᱦᱮᱫ
ᱦᱳᱭ ᱦᱳᱭ᱾
ᱛᱟᱦᱞᱮ ᱜᱚᱝᱠᱮ ᱟᱹᱵᱤᱱ ᱞᱟᱹᱭ ᱵᱤᱱ ᱮᱸᱜ ᱱᱚᱣᱟ ᱮᱸᱜ, ᱮᱸᱻ ᱪᱮᱫ ᱞᱮᱠᱟ ᱠᱟᱛᱮᱫ ᱤᱭᱟᱹ ᱜᱟᱱᱚᱜᱼᱟ ᱱᱚᱣᱟ ᱫᱚ ᱪᱮᱫ ᱥᱟᱨ ᱠᱚ ᱮᱢᱟᱜ ᱠᱟᱱᱟ ᱟᱹᱰᱤ ᱡᱟᱹᱥᱛᱤ ᱢᱟᱱᱮ ᱠᱚᱢ ᱠᱚᱢ ᱥᱟᱨ ᱛᱮᱜᱮ ᱪᱟᱥ ᱠᱚ ᱵᱷᱟᱞᱮ ᱦᱩᱭᱩᱜ ᱛᱟᱵᱚᱱᱟ᱾
ᱦᱮ ᱮᱵᱟᱨ ᱟᱵᱤᱱ ᱡᱩᱫᱤ ᱵᱤᱱ ᱢᱚᱱᱮᱭᱮᱫᱟ ᱡᱮ ᱦᱮᱸ ᱟᱞᱤᱧ ᱡᱩᱫᱤ ᱫᱚᱠᱟᱱ ᱱᱟᱜ ᱥᱟᱨ ᱛᱮᱞᱤᱧ ᱪᱟᱥ ᱵᱟᱲᱟᱭ ᱢᱟ ᱦᱳᱭᱥᱮ ᱮᱸ ᱢᱳᱴᱟᱢᱩᱴᱤ ᱟᱹᱵᱤᱱ ᱥᱟᱠᱟᱜ ᱵᱤᱱ ᱡᱩᱫᱤ ᱵᱟᱨ ᱵᱤᱜᱩᱱᱟᱜ ᱠᱷᱮᱛᱨᱮ ᱡᱩᱫᱤ ᱫᱚᱠᱟᱱ ᱨᱮᱱᱟᱜ ᱥᱟᱨ ᱡᱩᱫᱤ ᱟᱵᱤᱱᱟᱜ ᱯᱟᱸᱪ ᱵᱚᱥᱛᱟ ᱞᱟᱜᱟᱜ ᱢᱟ᱾ ᱦᱳᱭ ᱥᱮ ᱚᱸᱰᱮ ᱡᱩᱫᱤ ᱟᱵᱤᱱ ᱯᱨᱟᱠᱨᱤᱛᱤᱠ ᱥᱟᱨ ᱵᱤᱱ ᱮᱢᱟᱜ ᱟᱥᱮ ᱜᱩᱨᱤᱡ ᱥᱟᱨ ᱴᱟ ᱛᱚᱵᱮ ᱠᱷᱟᱱ ᱟᱹᱵᱤᱱᱟᱜ ᱚᱸᱰᱮ ᱯᱮ ᱵᱚᱥᱛᱟ ᱞᱟᱜᱟᱜᱼᱟ ᱵᱩᱡ ᱫᱟᱵᱤᱱ᱾
ᱚ ᱟᱪᱪᱷᱟ ᱟᱪᱪᱷᱟ᱾
ᱟᱨ ᱨᱟᱥᱟᱭᱱᱤᱠ ᱥᱟᱨ ᱠᱷᱚᱱ ᱫᱚ ᱜᱩᱨᱤᱡ ᱥᱟᱨ ᱛᱮᱫᱚ ᱡᱟᱹᱥᱛᱤ ᱠᱟᱭᱛᱮ ᱯᱷᱚᱥᱚᱞ ᱠᱚᱫᱚ ᱦᱩᱭᱩᱜᱼᱟ ᱵᱩᱡ ᱫᱟ ᱵᱤᱱ᱾
ᱦᱮᱸ ᱦᱮᱸ
ᱟᱨ ᱦᱚᱲᱢᱚ ᱨᱮᱦᱚᱸ ᱩᱱᱟᱹᱜ ᱠᱷᱚᱛᱤ ᱫᱚ ᱵᱟᱝ ᱦᱩᱭᱩᱜᱼᱟ ᱵᱩᱡᱽ ᱫᱟ ᱵᱤᱱ᱾
ᱦᱮᱸ ᱜᱚᱝᱠᱮ ᱟᱨᱦᱚᱸ ᱦᱚᱜᱼᱟᱹᱰᱤ ᱢᱚᱸᱡᱽ ᱠᱟᱛᱷᱟ ᱵᱮᱤᱱ ᱞᱟᱹᱭ ᱠᱮᱫᱟ᱾ ᱟᱨ ᱱᱚᱣᱟ ᱠᱷᱮᱛ ᱠᱚᱨᱮ ᱫᱚ ᱦᱟᱸᱜ ᱠᱷᱟᱱ ᱧᱮᱞ ᱫᱟᱲᱮᱭᱟᱵᱚᱱ ᱦᱟᱱᱮ ᱡᱟᱦᱟᱸ ᱤᱭᱟᱹ ᱥᱟᱨ ᱠᱚᱛᱮ ᱫᱚ ᱩᱱᱠᱩ ᱞᱮᱸᱰᱮᱫ ᱠᱚᱛᱮ ᱠᱚ ᱜᱩᱡᱩᱜ ᱠᱟᱱᱟ ᱦᱮᱸ ᱥᱮ᱾
ᱦᱮᱸ ᱜᱚᱝᱠᱮ ᱦᱮᱸ ᱨᱟᱥᱟᱭᱚᱱᱤᱠ ᱥᱟᱨ ᱠᱚᱫᱚ ᱦᱮᱸ ᱫᱚᱠᱟᱱ ᱠᱚᱨᱮᱱᱟᱜ ᱥᱟᱨ ᱠᱚᱫᱚ ᱞᱮᱸᱰᱮ ᱠᱟᱛᱮ ᱠᱚ ᱜᱩᱡᱩᱜ ᱠᱟᱱᱟ᱾
ᱦᱮᱸ ᱩᱱᱠᱩ ᱠᱚ ᱜᱚᱡ ᱞᱮᱱᱠᱷᱟᱱ ᱫᱚ ᱦᱟᱸᱷ ᱠᱷᱟᱱ ᱮᱸ ᱦᱩᱲᱩ ᱫᱚ ᱦᱟᱸᱜ ᱠᱷᱟᱱ ᱵᱟᱝ ᱫᱟᱨᱮᱜᱼᱟ ᱚᱱᱠᱟ ᱫᱚ ᱴᱷᱤᱠ ᱴᱷᱟᱠ ᱫᱚ ᱡᱟᱦᱟᱸ ᱫᱟᱜ ᱪᱚᱞᱟᱪᱚᱞ ᱨᱮᱭᱟᱜ ᱟᱠᱷᱟ ᱨᱟᱥᱛᱟ ᱵᱟᱭ ᱧᱟᱢᱟ᱾
ᱦᱳᱭ ᱦᱳᱭ
ᱩᱜᱠᱩ ᱠᱚ ᱚᱱᱟ ᱠᱚ ᱵᱷᱩᱜᱟᱹᱜ ᱛᱮ ᱚᱱᱟ ᱚᱛ ᱠᱚ ᱡᱟᱦᱟᱸ ᱫᱚ ᱫᱟᱜ ᱠᱚ ᱵᱷᱟᱞᱮ ᱮᱸᱰᱮᱠᱷᱟᱱ ᱦᱤᱡᱩᱜ ᱥᱮᱱᱚᱜᱼᱟ᱾
ᱦᱳᱭ ᱦᱳᱭ ᱚᱱᱟ ᱢᱟᱛᱚ ᱠᱟᱛᱷᱟ ᱠᱟᱱ ᱜᱮᱭᱟ᱾
ᱦᱮᱸ ᱟᱨᱦᱚᱸ ᱩᱝᱠᱩ ᱜᱚᱡ ᱞᱮᱱᱠᱷᱟᱱ ᱫᱚ ᱛᱟᱦᱞᱮ ᱦᱟᱸᱜ ᱠᱷᱟᱱ ᱚᱸᱰᱮ ᱫᱚ ᱦᱟᱸᱜ ᱠᱟᱱᱟ ᱵᱟᱝ ᱱᱚᱜᱼᱚᱭ ᱫᱟᱜ ᱪᱚᱞᱟᱪᱚᱞ ᱨᱮᱭᱟᱜ ᱡᱟᱭᱜᱟ ᱫᱚ ᱵᱟᱭ ᱧᱟᱢᱟ ᱥᱮ᱾
ᱦᱳᱭ ᱦᱳᱭ ᱦᱳᱭ᱾
ᱚᱝᱠᱟ ᱜᱮ ᱛᱟᱦᱞᱮ ᱦᱟᱸᱜ ᱠᱷᱟᱱ ᱜᱚᱝᱠᱮ ᱟᱨ ᱚᱱᱟ ᱥᱟᱨ ᱮᱢ ᱠᱟᱛᱮᱜ ᱫᱚ ᱦᱟᱸᱜ ᱠᱷᱟᱱ ᱫᱟᱜ ᱠᱚᱦᱚᱸ ᱛᱚ ᱵᱟᱹᱲᱤᱡᱚᱜ ᱠᱟᱱᱟ ᱦᱮᱸᱥᱮ᱾
ᱦᱳᱭ ᱜᱚᱝᱠᱮ ᱦᱮᱸ ᱚᱱᱟ ᱢᱟᱛᱚ ᱠᱟᱛᱷᱟ ᱠᱟᱱ ᱜᱮᱭᱟ᱾
ᱦᱮᱸ ᱦᱮ ᱛᱟᱦᱞᱮ ᱜᱚᱝᱠᱮ ᱟᱨ ᱚᱠᱟ ᱞᱮᱠᱟ ᱠᱟᱛᱮᱜ ᱦᱟᱸᱜ ᱠᱟᱱ ᱫᱟᱜ ᱠᱚ ᱵᱟᱹᱲᱤᱡᱚᱜ ᱠᱟᱱᱟ ᱠᱟᱹᱴᱤᱡ ᱞᱟᱹᱭᱵᱤᱱ ᱥᱮ?
ᱮᱸ ᱟᱵᱤᱱ ᱵᱤᱱ ᱞᱟᱹᱭ ᱫᱟ ᱫᱟᱜ ᱵᱟᱲᱤᱡ ᱨᱮᱱᱟᱜ ᱠᱟᱛᱷᱟ᱾ ᱚᱱᱟ ᱢᱟᱛᱚ ᱟᱵᱤᱱ ᱵᱤᱱ ᱧᱮᱞ ᱟᱠᱟᱫᱟ ᱥᱮ ᱟᱹᱞᱤᱧ ᱦᱚᱞᱤᱧ ᱧᱮᱞ ᱮᱫᱟ ᱟᱵᱚ ᱡᱮᱢᱚᱱ ᱮᱸ ᱟᱵᱚᱣᱟᱜ ᱛᱟᱢᱟᱱᱮ ᱟᱥᱮ ᱯᱟᱥᱮ᱾ ᱥᱚᱦᱚᱨ ᱮᱞᱟᱠᱟ ᱵᱚᱞᱳ ᱥᱮ ᱜᱨᱟᱢ ᱚᱧᱪᱚᱞ ᱵᱚᱞᱳ ᱦᱚᱭ ᱥᱮ ᱚᱱᱟ ᱠᱚᱨᱮ ᱡᱮᱥ ᱛᱤ ᱠᱟᱭᱛᱮ ᱧᱮᱛᱟᱨ ᱢᱟᱛᱚ ᱯᱷᱮᱠᱴᱨᱤ ᱠᱚ ᱥᱮ ᱠᱟᱹᱨᱠᱷᱟᱱᱟ ᱠᱚ ᱵᱮᱱᱟᱜ ᱠᱟᱱᱟ ᱥᱮ᱾ ᱮᱵᱟᱨ ᱚᱱᱟ ᱠᱚᱨᱮᱱᱟᱜ ᱡᱟᱦᱟᱸ ᱵᱟᱹᱲᱤᱪ ᱫᱟᱜᱴᱟᱝ ᱦᱳᱭᱥᱮ᱾ ᱚᱱᱟ ᱠᱚᱫᱚ ᱡᱟᱹᱥᱛᱤ ᱠᱟᱛᱮᱜ ᱱᱳᱭ ᱨᱮ ᱵᱟᱠᱷᱟᱱ ᱫᱚ ᱠᱮᱱᱮᱞ ᱠᱚᱨᱮᱜ ᱛᱮ ᱟᱹᱛᱩ ᱪᱟᱞᱟᱜᱼᱟ ᱦᱳᱭᱥᱮ ᱮᱵᱟᱨ ᱚᱱᱟ ᱛᱟᱢᱟᱱᱮ ᱵᱚᱪᱷᱚᱨ ᱯᱚᱨ ᱵᱚᱪᱷᱚᱨ ᱡᱩᱚᱫᱤ ᱚᱱᱟ ᱯᱷᱮᱠᱴᱨᱤ ᱪᱟᱞᱟᱣ ᱤᱫᱤᱜ ᱢᱟ ᱟᱨ ᱚᱸᱰᱮᱱᱟᱜ ᱱᱚᱝᱨᱟ ᱫᱟᱜ ᱠᱚ ᱡᱚᱠᱷᱚᱱ ᱧᱩᱨᱩ ᱤᱫᱤᱜᱼᱟ ᱥᱮ᱾ ᱮᱵᱟᱨ ᱚᱸᱰᱮᱱᱟᱜ ᱡᱟᱦᱟᱸ ᱱᱳᱹᱭ ᱠᱚᱨᱮᱱᱟᱜ ᱥᱮ ᱠᱮᱱᱮᱞ ᱠᱚᱨᱮᱱᱟᱜ ᱫᱟᱜ ᱠᱚ ᱛᱟᱦᱮᱱᱟ ᱥᱮ᱾ ᱚᱱᱟ ᱠᱚᱫᱚ ᱛᱟᱢᱟᱱᱮ ᱵᱟᱹᱲᱤᱡᱚᱜᱼᱟ ᱡᱮᱢᱚᱱᱠᱤ ᱚᱱᱟ ᱟᱵᱚ ᱚᱱᱟ ᱫᱟᱜ ᱨᱮ ᱟᱵᱚ ᱤᱭᱩᱵ ᱵᱮᱵᱚᱦᱟᱨ ᱦᱚᱸ ᱵᱟᱵᱚᱱ ᱛᱟᱞᱮ ᱫᱟᱜ ᱴᱟᱝ ᱟᱨ ᱚᱸᱰᱮ ᱪᱮᱜ ᱦᱚᱸᱵᱟᱚᱱ ᱪᱤᱠᱟᱹ ᱫᱟᱲᱮᱜᱼᱟ᱾ ᱵᱩᱡ ᱫᱟᱵᱤᱱ ᱛᱚ᱾ ᱦᱳᱭ ᱮᱵᱟᱨ ᱟᱹᱰᱤ ᱨᱚᱠᱚᱢ ᱛᱟᱢᱟᱱᱮ ᱟᱵᱚᱣᱟᱜ ᱡᱟᱦᱟᱸ ᱟᱵᱚ ᱯᱚᱨᱤᱵᱮᱥᱴᱟᱝ ᱚᱱᱟ ᱛᱮᱦᱚᱸ ᱫᱟᱜ ᱠᱚᱫᱚ ᱱᱚᱝᱨᱟᱜᱼᱟ ᱡᱮᱢᱚᱱ ᱠᱤ ᱟᱵᱚ ᱦᱩᱸ ᱯᱩᱠᱷᱨᱤ ᱠᱚ ᱫᱷᱟᱨᱮ ᱠᱚᱨᱮ ᱟᱵᱚ ᱱᱚᱝᱨᱟ ᱠᱚᱵᱚᱱ ᱜᱤᱰᱤ ᱵᱟᱲᱟᱭᱟ ᱱᱟᱹᱭ ᱫᱷᱟᱨᱮ ᱠᱚᱨᱮᱜ᱾ ᱟᱸ ᱱᱚᱝᱨᱟ ᱠᱚᱵᱚᱱ ᱜᱤᱰᱤ ᱵᱟᱰᱟᱭᱟ ᱵᱩᱡ ᱫᱟᱵᱤᱱ ᱛᱚ᱾
ᱦᱩᱸ ᱦᱩᱸ ᱦᱩᱸ
ᱚᱱᱟ ᱠᱚᱫᱚ ᱱᱳᱝᱨᱟ ᱵᱟᱲᱟᱜᱼᱟ
ᱦᱮᱞᱳ
ᱦᱮ ᱜᱚᱝᱠ ᱞᱟᱹᱭ ᱵᱮᱱ ᱟᱸᱡᱚᱢ ᱫᱟᱞᱤᱧ᱾
ᱚ ᱦᱮᱸ ᱚᱸᱰᱮ ᱫᱚ ᱱᱚᱣᱟ ᱠᱚ ᱠᱷᱟᱹᱛᱤᱨ ᱛᱮ ᱟᱨᱦᱚᱸ ᱦᱮᱸ ᱞᱟᱹᱭ ᱧᱮᱞ ᱜᱟᱱᱚᱜᱼᱟ ᱟᱵᱚ ᱜᱮᱵᱚᱱ ᱵᱟᱹᱲᱤᱡᱫᱟ ᱱᱚᱣᱟ ᱫᱟᱜ᱾ ᱠᱚᱫᱚ ᱥᱮ ᱡᱟᱦᱟᱸ ᱱᱚᱣᱟ ᱞᱟᱭᱚᱝ ᱠᱚᱫᱚ ᱵᱚ ᱜᱮ ᱵᱚᱱ ᱵᱟᱹᱲᱤᱡ ᱤᱫᱤᱭᱫᱟ ᱟᱨ ᱧᱮᱞ ᱫᱟᱲᱮᱟᱜ ᱟᱵᱚᱱ ᱟᱸ ᱱᱚᱣᱟ ᱟᱹᱛᱷᱟᱹᱲᱤ ᱜᱮ ᱯᱞᱟᱥᱴᱤᱠ ᱥᱮ ᱯᱩᱞᱤ ᱛᱷᱤᱱ ᱠᱚ ᱟᱝᱠᱷᱟ ᱜᱮ ᱵᱚᱱ ᱜᱤᱰᱤ ᱠᱟᱜ ᱠᱟᱱᱟ ᱦᱮᱸᱥᱮ ᱟᱨᱦᱚᱸ ᱚᱱᱟ ᱵᱚᱱ ᱟᱨ ᱜᱤᱰᱤ ᱠᱟᱜ ᱠᱟᱱᱟ ᱦᱳᱭ ᱥᱮ ᱟᱛᱟᱨ ᱜᱤᱰᱤ ᱠᱟᱜ ᱠᱷᱟᱱ ᱪᱮᱫ ᱦᱩᱭᱩᱜ ᱠᱟᱱᱟ ᱚᱱᱟ ᱫᱚ ᱦᱟᱸᱜ ᱠᱷᱟᱱ ᱡᱟᱦᱟᱸ ᱫᱩᱦᱟᱹ ᱛᱮᱫᱚ ᱟᱵᱚᱣᱟᱜ ᱟ ᱦᱚᱭᱞᱚᱝ ᱫᱚ ᱟᱜ-ᱠᱷᱟᱱ ᱵᱟᱹᱲᱤᱡᱚᱜ ᱠᱟᱱᱟ ᱦᱮᱸ
ᱦᱳᱭ ᱦᱳᱭ ᱦᱳᱭ
ᱛᱟᱦᱚᱞᱮ ᱜᱚᱝᱠᱮ ᱟᱵᱚ ᱪᱮᱫ ᱞᱮᱠᱟ ᱦᱮᱸ ᱪᱮᱫ ᱞᱮᱠᱟ ᱠᱟᱛᱮᱜ ᱱᱟᱜ-ᱠᱷᱟᱱ ᱱᱚᱣᱟ ᱫᱚᱵᱚᱱ ᱵᱚᱱᱫᱚ ᱫᱟᱲᱮᱭᱟᱜᱼᱟᱵᱤᱱ ᱞᱟᱹᱭ ᱵᱤᱱ ᱥᱮ ᱠᱟᱹᱴᱤᱡ
ᱦᱮᱸ ᱜᱚᱝᱠᱮ ᱱᱚᱣᱟ ᱫᱚ ᱵᱚᱱᱫᱚ ᱞᱮᱱᱠᱷᱟᱱ ᱵᱩᱡ ᱫᱟᱵᱤᱱ ᱛᱚ ᱱᱚᱜ-ᱚᱭ ᱡᱮ ᱟᱵᱚ ᱠᱟᱨᱠᱷᱟᱱᱟ ᱠᱚᱨᱮ ᱵᱚᱱ ᱥᱮ ᱠᱟᱨᱠᱷᱟᱱᱟ ᱠᱚ ᱵᱮᱱᱟᱣ ᱮᱫᱟ ᱥᱮ ᱡᱚᱠᱷᱚᱱ ᱠᱟᱨᱠᱷᱟᱱᱟ ᱵᱮᱱᱟᱣ ᱚᱠᱛᱚ ᱠᱤᱪᱷᱩ ᱜᱟᱱ ᱡᱩᱫᱤ ᱡᱟᱭᱜᱟ ᱦᱟᱛᱟᱣ ᱠᱟᱛᱮ ᱢᱤᱫᱴᱟᱝ ᱦᱩᱰᱤᱧ ᱯᱟᱨᱟᱝ ᱥᱮ ᱢᱤᱫᱴᱟᱝ ᱚᱱᱠᱟᱱ ᱜᱮ ᱢᱟᱲᱟᱝ ᱩᱛᱟᱹᱨᱟᱜ ᱜᱮ ᱡᱩᱫᱤ ᱢᱤᱫ ᱢᱤᱫᱴᱟᱝ ᱚᱛ ᱨᱮ ᱮᱸ ᱢᱤᱫᱴᱟᱝ ᱟᱹᱰᱤ ᱡᱟᱹᱥᱛᱤ ᱠᱷᱟᱞ ᱠᱟᱛᱮ ᱵᱩᱡ ᱫᱟᱵᱤᱱ ᱚᱸᱰᱮ ᱡᱩᱫᱤ ᱫᱟᱜ ᱠᱚ ᱵᱚᱱ ᱟᱨᱡᱟᱣ ᱫᱟᱲᱮᱭᱟᱜ ᱢᱟ ᱵᱟᱝ ᱟᱹᱰᱤ ᱱᱟᱯᱟᱭᱚᱜᱼᱟ ᱵᱩᱡ ᱫᱟᱵᱤᱱ ᱛᱚ ᱢᱤᱫᱴᱟᱝ ᱯᱟᱭᱤᱯ ᱞᱟᱭᱤᱱ ᱫᱟᱨᱟᱭ ᱛᱮ ᱟᱨᱠᱤ ᱵᱩᱡᱽ ᱫᱟᱵᱤᱱ
ᱦᱮᱸ ᱦᱮᱸ
ᱮᱵᱟᱨ ᱦᱚᱲ ᱡᱚᱨ ᱠᱚ ᱱᱚᱣᱟ ᱫᱷᱟᱹᱨᱛᱤ ᱯᱩᱨᱤ ᱨᱮᱠᱚ ᱡᱟᱹᱥᱛᱤᱜ ᱠᱟᱱᱟ ᱮᱵᱟᱨ ᱟᱵᱚ ᱜᱮᱵᱚ ᱮᱸ ᱡᱮᱢᱚᱱ ᱜᱮ ᱯᱞᱟᱥᱴᱤᱠ ᱠᱚ ᱚᱲᱮᱡ ᱚᱲᱮᱡ ᱯᱮᱱᱴ ᱡᱟᱢᱟ ᱠᱚ ᱡᱟᱦᱱᱟᱜ ᱜᱮ ᱡᱩᱫᱤ ᱟᱵᱚ ᱱᱚᱝᱨᱟ ᱚᱱᱟ ᱪᱮᱫᱟᱜ ᱵᱚᱱ ᱜᱤᱰᱤ ᱜᱚᱫᱟ ᱯᱩᱠᱷᱨᱤ ᱫᱷᱟᱨᱮ ᱨᱮ ᱥᱮ ᱱᱟᱹᱭ ᱫᱷᱟᱨᱮ ᱠᱚᱨᱮ ᱵᱚᱱ ᱜᱤᱰᱤᱭᱟ ᱵᱩᱡᱽ ᱫᱟᱵᱤᱱ ᱛᱚ ᱚᱱᱟ ᱠᱚ ᱵᱟᱝ ᱜᱤᱰᱤ ᱠᱟᱛᱮ ᱢᱤᱫ ᱴᱷᱮᱱ ᱡᱟᱣᱨᱟ ᱠᱟᱛᱮ ᱡᱩᱫᱤ ᱟᱵᱚ ᱥᱮᱸᱜᱮᱞ ᱛᱮᱵᱚᱱ ᱟᱛᱟᱨ ᱜᱤᱰᱤ ᱠᱟᱜᱼᱟ ᱵᱟᱝ
ᱟᱹᱰᱤ ᱡᱟᱹᱥᱛᱤ ᱥᱮ ᱟᱹᱰᱤ ᱠᱚᱢ ᱵᱷᱟᱵ ᱛᱮᱜᱮ ᱱᱚᱣᱟ ᱞᱟᱭᱤᱱ ᱫᱩᱥᱚᱜ-ᱟ ᱵᱩᱡᱽ ᱫᱟᱵᱤᱱ ᱛᱚ ᱟᱹᱰᱤ ᱠᱚᱢ ᱜᱚᱫᱚᱜᱼᱟ ᱵᱩᱡᱽ ᱫᱟᱵᱤᱱ ᱟᱞᱤᱧᱟᱜ ᱢᱚᱛ ᱛᱮ ᱱᱚᱣᱟ ᱞᱟᱹᱭᱟᱭ ᱵᱩᱡᱽ ᱫᱟᱢ
ᱦᱮᱸ ᱟᱨᱦᱚᱸ ᱱᱚᱣᱟ ᱡᱟᱦᱟᱸ ᱫᱚ ᱠᱟᱨᱠᱷᱟᱱᱟ ᱨᱮᱭᱟᱜ ᱮᱸ ᱫᱟᱜ ᱠᱚ ᱩᱰᱩᱠᱚᱜ ᱠᱟᱱ ᱫᱚ ᱚᱱᱟ ᱠᱷᱟᱹᱛᱤᱨ ᱛᱮ ᱟᱨ ᱚᱱᱟ ᱫᱟᱜ ᱨᱮᱱ ᱦᱟᱹᱠᱩ ᱠᱚ ᱛᱟᱦᱮᱱ ᱠᱷᱟᱱ ᱛᱟᱦᱮᱱ ᱫᱚ ᱩᱱᱠᱩ ᱠᱚᱦᱚᱸ ᱦᱟᱸᱜ ᱠᱷᱟᱱ ᱮᱸ ᱤᱭᱟᱹ ᱦᱩᱭᱩᱜ ᱠᱟᱱ ᱛᱟ ᱠᱚ ᱟᱭᱢᱟ ᱜᱟᱱ ᱜᱮ ᱨᱳᱜᱽ ᱠᱚ ᱦᱩᱭᱩᱜ ᱠᱟᱱᱟ ᱦᱟᱹᱠᱩ ᱠᱚᱣᱟᱜ ᱦᱚᱸ ᱧᱮᱞᱚᱜ ᱟᱨ ᱦᱟᱹᱠᱩ ᱦᱚᱸ ᱦᱟᱹᱠᱩ ᱜᱮ ᱦᱟᱸᱜ ᱠᱷᱟᱱ ᱟᱵᱚ ᱵᱚᱱ ᱥᱟᱵ ᱟᱹᱜᱩ ᱠᱚᱣᱟ ᱥᱮ ᱱᱚᱣᱟ ᱵᱟᱡᱟᱨ ᱠᱚᱨᱮ ᱦᱟᱴ ᱠᱚᱨᱮ ᱠᱚ ᱟᱠᱷᱨᱤᱧ ᱠᱚᱜᱮᱭᱟ ᱩᱱᱠᱩ ᱦᱟᱛᱟᱣ ᱠᱟᱛᱮᱫ ᱡᱩᱫᱤ ᱟᱵᱚ ᱦᱚᱸᱵᱚᱱ ᱡᱚᱢ ᱠᱚᱣᱟ ᱛᱟᱦᱚᱞᱮ ᱟᱵᱚᱣᱟ ᱦᱚᱲᱢᱚ ᱨᱮᱦᱚᱸ ᱟᱭᱢᱟ ᱜᱟᱱ ᱜᱮ ᱟᱨ ᱨᱳᱜ ᱟᱡᱟᱨ ᱦᱩᱭᱩᱠᱟᱱᱟ ᱦᱮᱸ ᱥᱮ
ᱦᱳᱭ ᱚᱱᱟᱜᱮ ᱦᱤᱡᱩᱜ ᱠᱟᱱᱟ ᱛᱚ
ᱦᱮᱸ ᱛᱟᱦᱚᱞᱮ ᱜᱚᱝᱠᱮ ᱟᱨ ᱟᱨ ᱪᱮᱫ ᱤᱧ ᱞᱟᱹᱭᱮᱫ ᱛᱟᱦᱮᱸᱱ ᱱᱚᱣᱟ ᱫᱟᱸ ᱵᱟᱹᱲᱤᱡ ᱦᱚᱭᱥᱮ
ᱦᱳᱭ ᱦᱳᱭ ᱦᱳᱭ
ᱫᱟᱸ ᱵᱟᱹᱲᱤᱡ ᱦᱚᱛᱮᱡ ᱛᱮ ᱦᱟᱸᱜ ᱠᱷᱟᱱ ᱪᱟᱥ ᱠᱚᱦᱚᱸ ᱦᱟᱸ ᱠᱷᱟᱱ ᱵᱟᱝ ᱦᱩᱭᱩᱜ ᱠᱟᱱᱟ ᱦᱳᱭᱥᱮ
ᱵᱟᱝ ᱜᱮ ᱚᱱᱠᱟ ᱵᱟᱝ ᱜᱮ ᱵᱟᱝ ᱦᱮᱸ ᱜᱚᱝᱠᱮ ᱚᱱᱟ ᱛᱚ ᱢᱟ ᱠᱟᱛᱷᱟ ᱠᱟᱱ ᱜᱮᱭᱟ ᱫᱟᱸ ᱵᱟᱝ ᱠᱷᱟᱹᱛᱤᱨ ᱛᱮᱜᱮ ᱟᱹᱰᱤ ᱨᱚᱠᱚᱢ ᱪᱟᱥ ᱠᱚᱫᱚᱻᱻ ᱵᱚᱱᱫᱚ ᱠᱟᱱᱟ ᱱᱮᱛᱟᱨ ᱢᱟ ᱵᱩᱡ ᱫᱟᱵᱤᱱ ᱛᱚ
ᱦᱮᱸ
ᱪᱟᱥ ᱠᱚ ᱡᱟᱹᱥᱛᱤ ᱵᱟᱝ ᱯᱷᱚᱥᱚᱞᱚᱜᱼᱟ ᱛᱮ ᱟᱹᱵᱤᱱ ᱡᱟᱦᱟᱸᱵᱤᱱ ᱪᱟᱥᱟ ᱡᱟᱦᱟᱸ ᱵᱟᱹᱫᱽ ᱵᱟᱹᱭᱦᱟᱹᱲ ᱠᱚᱨᱮ ᱚᱱᱠᱟᱱ ᱛᱟ ᱢᱟᱱᱮ ᱟᱹᱵᱤᱱ ᱡᱮ ᱡᱮᱴᱩᱠᱩ ᱟᱵᱤᱱ ᱧᱟᱢ ᱫᱚᱨᱠᱟᱨ ᱴᱷᱤᱠ ᱜᱮᱭᱟ ᱚᱱᱠᱟᱱᱟᱜ ᱟᱵᱤᱱ ᱵᱟᱝ ᱵᱤᱱ ᱧᱟᱢ ᱮᱫᱟ ᱵᱩᱡ ᱫᱟᱵᱤᱱ
ᱦᱮᱸ ᱟᱨᱦᱚᱸ ᱦᱟᱸᱜ ᱠᱷᱟᱱ ᱟᱨ ᱚᱱᱠᱟᱜᱮ ᱛᱟᱦᱚᱞᱮ ᱟᱹᱞᱤᱧ ᱞᱤᱧ ᱞᱟᱹᱭᱟ ᱱᱚᱣᱟ ᱫᱚ ᱱᱚᱣᱟ ᱠᱟᱨ ᱦᱟᱱᱟ ᱠᱚᱫᱚ ᱵᱟᱝ ᱛᱮᱭᱟᱨ ᱜᱮ ᱴᱷᱤᱠᱟ ᱟᱵᱚ ᱫᱚ
ᱦᱮᱸ ᱜᱚᱝᱠᱮ ᱱᱚᱣᱟ ᱢᱟ ᱟᱹᱰᱤ ᱟᱹᱰᱤ ᱱᱟᱯᱟᱭ
ᱚᱱᱟ ᱛᱚ ᱚᱱᱟ ᱛᱮᱦᱚᱸ ᱦᱟᱸᱜ ᱠᱷᱟᱱ ᱵᱟᱝ ᱪᱟᱞᱟᱜ ᱛᱟᱵᱚᱱᱟ ᱟᱵᱚᱣᱟᱜ ᱫᱚ ᱦᱟᱸᱜ ᱠᱷᱟᱱ ᱟᱭᱢᱟ ᱜᱟᱱ ᱜᱮ ᱠᱟᱨᱟᱱᱟ ᱠᱷᱚᱱᱜᱮ ᱞᱟᱹᱭᱟ ᱩᱱᱟᱹᱜ ᱜᱟᱱ ᱫᱚ ᱠᱟᱨᱠᱷᱟᱱᱟ ᱵᱟᱝ ᱛᱮᱭᱟᱨ ᱠᱟᱛᱮᱫ ᱡᱻ ᱦᱮᱸ ᱠᱷᱟᱱ ᱡᱟᱹᱥᱛᱤ ᱠᱚᱢ ᱦᱳ ᱤᱭᱟᱹ ᱞᱮᱠᱷᱟᱱ ᱜᱮ ᱠᱟᱨᱠᱷᱟᱱᱟ ᱛᱮᱭᱟᱨ ᱞᱮᱠᱷᱟᱱ ᱜᱮ ᱱᱟᱯᱟᱭ ᱦᱮᱸᱥᱮ
ᱦᱳᱭ ᱜᱚᱝᱠᱮ ᱦᱳᱭ ᱦᱳᱭ ᱚᱱᱟ ᱢᱟ ᱠᱟᱛᱷᱟ ᱠᱟᱱ ᱜᱮᱭᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱫᱟ ᱮᱵᱟᱨ ᱟᱹᱞᱤᱧ ᱦᱚᱸᱞᱤᱧ ᱟᱹᱞᱤᱧ ᱦᱚᱞᱤᱧ ᱢᱚᱱᱮᱭᱟ ᱜᱚᱝᱠᱮ ᱱᱚᱣᱟ ᱡᱟᱦᱟᱸ ᱟᱵᱚ ᱠᱟᱨᱠᱷᱟᱱᱟ ᱠᱚ ᱵᱮᱱᱟᱣ ᱫᱟ ᱥᱮ ᱚᱱᱟ ᱠᱚ ᱪᱤᱠᱟᱛᱮ ᱡᱩᱫᱤ ᱠᱚᱢ ᱠᱷᱟᱱ ᱠᱚᱢ ᱜᱮ ᱡᱚᱫᱤ ᱠᱚ ᱵᱮᱱᱟᱣᱟ ᱵᱟᱝ ᱟᱹᱰᱤ ᱱᱟᱯᱟ-ᱟ ᱵᱩᱡᱫᱟᱵᱤᱱ ᱛᱚ
ᱦᱮᱸ ᱡᱟᱦᱟᱸ ᱚᱱᱟ ᱤᱭᱟᱹ ᱫᱷᱩᱲᱤ ᱠᱚ ᱦᱤᱡᱩᱜ-ᱟ ᱚᱱᱟ ᱠᱚᱦᱚᱸ ᱟᱵᱚ ᱦᱚᱲᱢᱚᱨᱮ ᱠᱷᱟᱱ ᱤᱭᱟᱹ ᱜᱮᱭᱟ ᱚᱴᱟᱝ ᱦᱤᱡᱩᱜ ᱜᱮᱭᱟ ᱚᱱᱟ ᱠᱚᱛᱮ ᱦᱚᱸ ᱟᱭᱢᱟ ᱜᱟᱱ ᱜᱮ ᱚᱥᱩᱵᱤᱫᱟ ᱠᱚ ᱦᱩᱭᱩᱜ ᱠᱟᱱᱟ ᱦᱮᱸᱥᱮ
ᱦᱳᱭ ᱜᱚᱝᱠᱮ ᱟᱫᱚ ᱟᱹᱞᱤᱧ ᱞᱤᱧ ᱪᱮᱫ ᱞᱤᱧ ᱢᱚᱱᱮᱭᱟ ᱞᱟᱸᱭ ᱵᱤᱱ ᱥᱮ ᱦᱟᱱᱮ ᱡᱟᱦᱟᱸ ᱠᱟᱨᱠᱷᱟᱱᱟ ᱠᱚ ᱵᱮᱱᱟᱜ ᱠᱟᱱᱟ ᱥᱮ ᱚᱱᱟ ᱠᱟᱨᱠᱷᱟᱱᱟ ᱵᱮᱱᱟᱣ ᱨᱮᱦᱚᱸ ᱟᱹᱰᱤ ᱜᱟᱱ ᱛᱮᱢᱚᱱ ᱟᱹᱰᱤ ᱨᱚᱠᱚᱢ ᱠᱟᱨᱠᱷᱟᱱᱟ ᱛᱟᱦᱮᱱᱟ ᱥᱮ ᱡᱮᱢᱚᱱ ᱤᱥᱴᱤᱞ ᱠᱟᱨᱠᱷᱟᱱᱟ ᱛᱟᱦᱮᱱᱟ ᱟᱵᱤᱱ ᱠᱟᱠᱷᱨᱮ ᱡᱩᱫᱤ ᱠᱟᱨᱚ ᱯᱷᱮᱠᱴᱨᱤᱤ ᱢᱮᱱᱟᱜ-ᱟ ᱵᱤᱭᱟᱨ ᱯᱷᱮᱠᱴᱨᱤᱤ ᱠᱚᱵᱱᱟ ᱵᱩᱡ ᱫᱟᱵᱤᱱ ᱛᱚ ᱮᱵᱟᱨ ᱡᱟᱦᱟᱸ ᱵᱤᱭᱟᱨ ᱯᱷᱮᱠᱴᱟᱨᱤ ᱠᱚ ᱛᱟᱦᱮᱱᱟᱥᱮ ᱚᱱᱟ ᱠᱚᱫᱚ ᱡᱩᱫᱤ ᱵᱟᱝᱠᱚ ᱵᱮᱱᱟᱣᱢᱟ ᱚᱱᱟ ᱫᱚ ᱟᱹᱰᱤ ᱠᱚᱢ ᱠᱚ ᱵᱮᱱᱟᱣᱢᱟ ᱥᱮ ᱚᱱᱟ ᱫᱚ ᱟᱹᱰᱤ ᱱᱟᱯᱟᱭ-ᱟ ᱵᱩᱡ ᱫᱟᱵᱤᱱ ᱛᱚ
ᱦᱮᱸ ᱦᱮᱸ ᱴᱷᱤᱠ ᱜᱮᱭᱟ ᱛᱟᱦᱚᱞᱮ ᱦᱟᱸᱜ ᱠᱷᱟᱱ ᱜᱚᱝᱠᱮ ᱢᱟ ᱛᱟᱦᱚᱞᱮ ᱱᱤᱛᱚᱜ-ᱟ ᱚᱠᱛᱚ ᱫᱚ ᱱᱚᱰᱮ ᱜᱮ ᱪᱟᱵᱟᱭᱮᱱ ᱛᱟᱞᱟᱝ-ᱟ ᱦᱮᱸ ᱛᱟᱦᱚᱞᱮ ᱥᱟᱹᱜᱩᱱ ᱧᱤᱫᱟᱹ
ᱥᱟᱹᱜᱩᱱ ᱧᱤᱫᱟᱹ ᱜᱚᱝᱠᱮ ᱥᱟᱹᱜᱩᱱ ᱧᱤᱫᱟᱹ ᱜᱚᱝᱠᱮ
ᱦᱮᱸ